ᱦᱮᱞᱳ
ᱦᱮᱞᱳ
ᱦᱮᱸ ᱡᱚᱦᱟᱸᱨ ᱜᱮ ᱜᱚᱢᱠᱮ ᱾
ᱦᱮᱸ ᱡᱚᱦᱟᱸᱨ ᱜᱮ
ᱟᱨ ᱨᱚᱲ ᱵᱤᱱ ᱟᱸᱡᱚᱢ ᱪᱟᱹᱭ ᱮᱫᱟ᱾
ᱪᱮᱫ?
ᱞᱟᱹᱭ ᱮᱟᱞᱤᱧ ᱨᱚᱲ ᱵᱤᱱ ᱟᱸᱡᱚᱢ ᱪᱤᱭᱟᱜᱮ-ᱟ?
ᱩᱸᱻ ᱟᱸᱡᱚᱢᱚᱜ ᱠᱟᱱᱟ᱾
ᱦᱮᱸ᱾ ᱛᱚ ᱜᱚᱝᱠᱮ ᱪᱮᱫ ᱞᱮᱠᱟ ᱢᱮᱱᱟᱜ ᱵᱤᱱᱟ?
ᱵᱷᱟᱹᱜᱮ ᱜᱮ᱾
ᱚ ᱟᱹᱵᱤᱱ ᱦᱮᱸ ᱟᱞᱤᱱ ᱦᱚᱸ ᱱᱚᱣᱟ ᱜᱷᱟᱲᱤᱡ ᱦᱚᱸ ᱱᱟᱯᱟᱭ ᱜᱮ ᱢᱮᱱᱟᱜ ᱞᱮᱧ
ᱚ ᱟᱪᱪᱷᱟ᱾
ᱟᱵᱤᱱ ᱢᱟ ᱥᱮᱨᱢᱟ ᱡᱟᱹᱲᱤ ᱪᱮᱫ ᱞᱮᱠᱟ?
ᱥᱮᱨᱢᱟ ᱡᱟᱹᱲᱤ ᱫᱚ ᱩᱱᱟᱹᱜ ᱡᱟᱹᱥᱛᱤ ᱫᱚ ᱵᱟᱝ ᱠᱟᱹᱴᱤᱡ ᱠᱟᱹᱴᱤᱡ᱾
ᱦᱮᱸ ᱟᱪᱪᱷᱟ᱾ ᱛᱟᱦᱚᱞᱮ ᱚᱲᱟᱜ ᱠᱚᱨᱮᱱᱟᱜ ᱪᱟᱥ ᱠᱟᱹᱢᱤ ᱛᱤᱱᱟᱹᱜ ᱴᱟ ᱵᱤᱱ ᱞᱟᱦᱟ ᱠᱮᱭᱟ ᱥᱮ ᱟᱹᱣᱨᱤ?
ᱟᱹᱣᱨᱤ ᱱᱚᱜᱼᱚᱭ ᱱᱤᱛᱚᱜ ᱮᱦᱚᱵ ᱵᱟᱲᱟᱭ ᱦᱩᱭᱩᱜ ᱠᱟᱱᱟ ᱫᱟᱜ ᱜᱮ ᱵᱟᱹᱱᱩᱜ ᱟᱥᱮ᱾
ᱚ ᱟᱪᱪᱷᱟ᱾
ᱪᱮᱫ ᱠᱟ ᱫᱟᱜ ᱟᱯᱮ ᱥᱮᱫ?
ᱟᱹᱞᱤᱧ ᱥᱮᱫ ᱦᱚᱸ ᱚᱱᱠᱟᱜᱮ ᱚᱵᱚᱥᱛᱟ᱾ ᱥᱮᱨᱢᱟ ᱡᱟᱹᱲᱤ ᱵᱟᱝᱛᱮ ᱱᱚᱜᱼᱚᱭ ᱪᱟᱨᱟ ᱠᱚᱦᱚ ᱜᱤᱲᱤ ᱵᱟᱝ ᱦᱩᱭ ᱟᱠᱟᱱ᱾
ᱵᱟᱝ ᱜᱤᱰᱤ ᱦᱩᱭ ᱠᱟᱱᱟ ᱱᱤᱛᱚᱜ ᱦᱚᱸ?
ᱦᱮᱸ ᱱᱤᱛᱚᱜ ᱦᱚ ᱮᱠᱷᱮᱱ ᱱᱚᱣᱟ ᱵᱟᱝ ᱜᱤᱰᱤ ᱦᱩᱭ ᱠᱟᱱ
ᱱᱚᱜ ᱚᱭ ᱜᱤᱰᱤᱭᱮᱫ ᱟᱠᱚ ᱥᱟᱱᱟᱢ ᱠᱚᱜᱮ ᱵᱟᱹᱭ ᱵᱟᱹᱭᱛᱮ᱾
ᱦᱩᱸᱻ
ᱱᱚᱜ ᱦᱚᱞᱟ ᱢᱟᱦᱫᱷᱮᱨ ᱠᱷᱚᱱᱟᱜ ᱱᱚᱜᱼᱚᱭ ᱥᱮᱨᱢᱟ ᱡᱟᱹᱲᱤ ᱧᱮᱞᱚᱜ ᱠᱟᱱ᱾
ᱧᱮᱞ ᱢᱟ ᱧᱮᱞᱚᱜ ᱠᱟᱱ ᱜᱮᱭᱟ ᱡᱮᱢᱚᱱ ᱡᱟᱹᱲᱤ ᱜᱮᱛᱚ ᱵᱟᱭ ᱡᱟᱹᱲᱤᱭ ᱫᱟ᱾
ᱚ ᱟᱡ ᱛᱟᱦᱞᱮ ᱟᱹᱵᱤᱱ ᱥᱮᱫ ᱫᱚ ᱦᱩᱲᱩ ᱫᱚ ᱛᱤᱱ ᱫᱷᱟᱣ ᱠᱚ ᱪᱟᱥ ᱜᱮ ᱦᱟᱸᱜ?
ᱢᱤᱫ ᱫᱷᱟᱣ ᱜᱮ᱾
ᱚᱸ᱾
ᱱᱤᱭᱟᱹ ᱵᱟᱨᱮ ᱟᱫᱚ ᱵᱟᱝ᱾
ᱦᱩᱸ ᱟᱨᱚ ᱦᱩᱲᱩ ᱵᱟᱛᱮ ᱟᱨᱚ ᱪᱮᱫ ᱠᱚᱵᱤᱱ ᱪᱟᱥ ᱵᱟᱲᱟᱭ ᱜᱮᱭᱟ?
ᱦᱩᱲᱩ ᱵᱟᱫ ᱠᱟᱛᱮᱫ ᱫᱚ ᱥᱚᱵᱽᱡᱤ ᱠᱚ ᱦᱮᱱᱟᱜᱼᱟ, ᱵᱟᱲᱜᱮ ᱠᱚᱨᱮ ᱜᱮ ᱡᱟᱹᱥᱛᱤ ᱫᱚ ᱵᱟᱝ᱾
ᱚ ᱚᱲᱟᱜ ᱡᱚᱢ ᱞᱮᱠᱟ᱾
ᱦᱩᱸ᱾
ᱚᱸᱻ
ᱚᱱᱠᱟ ᱵᱮᱵᱽᱥᱟᱭᱤ ᱦᱚᱲ ᱫᱚ ᱵᱟᱝ ᱠᱟᱱᱟᱞᱤᱧ᱾
ᱦᱮᱸ ᱵᱟᱝ ᱟᱫᱚ ᱱᱮᱛᱟᱨ ᱢᱟ ᱟᱹᱰᱤ ᱦᱚᱲᱜᱮ ᱱᱚᱝᱠᱟ ᱠᱚ ᱠᱟᱥᱮᱫ ᱦᱟᱸ ᱟᱫᱚ ᱵᱟᱡᱟᱨ ᱥᱮᱫ ᱠᱚ ᱦᱚᱴᱚ ᱠᱟᱜ ᱠᱦᱟᱱ ᱾
ᱦᱩᱸ᱾
ᱚᱲᱟᱜ ᱡᱚᱢ ᱞᱟᱹᱜᱤᱫ ᱦᱚᱸᱠᱚ ᱨᱚᱦᱚᱸᱭᱮᱫ-ᱟ ᱱᱮᱛᱟᱨ ᱢᱟ ᱟᱨ ᱵᱟᱡᱟᱨ ᱥᱮᱫ ᱤᱫᱤ ᱦᱚᱸ ᱚᱲᱟᱜ ᱟᱵᱤᱱ ᱥᱮᱫ ᱫᱚ ᱵᱤᱨ ᱠᱚ ᱢᱮᱱᱟᱜᱼᱟ ᱥᱮ ᱵᱟᱝ?
ᱦᱮᱸ ᱵᱤᱨ ᱠᱟᱱ ᱜᱮᱭᱟ ᱦᱟᱸᱜ᱾
ᱨᱮᱱ ᱱᱚᱣᱟ ᱜᱷᱟᱹᱲᱤᱡ ᱢᱟ ᱯᱷᱩᱴᱠᱟᱹᱣ ᱠᱚ ᱡᱟᱱᱟᱢᱚᱜ ᱠᱟᱱ ᱜᱮᱭᱟ ᱥᱮ᱾
ᱯᱩᱴᱠᱟᱹ ᱦᱮᱸ ᱫᱚᱢᱮ ᱟᱹᱰᱤ ᱡᱟᱹᱥᱛᱤ ᱾
ᱚ᱾
ᱡᱚᱢ ᱵᱟᱲᱟ ᱦᱩᱭᱩᱜ
ᱟᱞᱮ ᱱᱚᱛᱮ ᱦᱚᱸ ᱱᱚᱝᱠᱟ ᱜᱮᱭᱟ, ᱟᱞᱮ ᱥᱮᱫ ᱡᱟᱹᱥᱛᱤ ᱫᱚ ᱦᱟᱸᱜ ᱵᱟᱝ ᱜᱮ᱾ ᱠᱚᱢ ᱠᱚᱢ ᱠᱚ ᱡᱟᱱᱟᱢᱚᱜ ᱠᱟᱱᱟ᱾
ᱦᱩᱸ᱾ ᱫᱟᱜ ᱦᱚᱸ ᱱᱚᱝᱠᱟ ᱴᱷᱤᱠ ᱴᱷᱟᱠ ᱵᱟᱝ ᱦᱩᱭᱩᱜ ᱠᱟᱱᱟ ᱛᱚ ᱚᱱᱟᱛᱮ᱾
ᱚᱭ᱾
ᱦᱩᱸ ᱠᱟᱨᱟᱢ ᱠᱚᱫᱚ ᱟᱯᱮ ᱫᱚᱯᱮ ᱠᱟᱨᱟᱢᱚᱜᱼᱟ ᱥᱮ ᱵᱟᱝ?
ᱠᱟᱨᱟᱢ ᱵᱚᱞᱛᱮ ᱟᱞᱮᱭᱟᱜ ᱢᱟ ᱠᱟᱨᱟᱢ ᱵᱟᱹᱱᱩᱜᱼᱟ ᱟᱞᱮ ᱢᱟ ᱡᱚᱢ ᱥᱚᱢ ᱢᱮᱱᱟᱜ ᱛᱟᱞᱮᱭᱟ ᱦᱟᱸᱜ᱾ ᱠᱟᱨᱟᱢ ᱫᱚ ᱵᱟᱹᱱᱩᱜᱼᱟ, ᱡᱚᱢ ᱥᱤᱢ
ᱚ᱾
ᱚᱱᱟ ᱟᱞᱮᱭᱟᱜ ᱢᱟ ᱯᱩᱡᱟᱹ ᱡᱟᱦᱟᱸ ᱟᱞᱮᱭᱟᱜ ᱫᱚ ᱠᱟᱨᱟᱢ ᱵᱟᱫᱽ ᱛᱮ ᱚᱱᱟ ᱡᱚᱢ ᱥᱤᱢ ᱢᱮᱱᱟᱜ ᱛᱟᱹᱞᱤᱧᱟ᱾
ᱚᱸ ᱾ ᱟᱸ ᱮᱱᱮᱡ ᱜᱮᱭᱟ ᱠᱚ ᱾
ᱚ ᱵᱟᱝ ᱡᱚᱝ ᱥᱚᱢ ᱨᱮᱢᱟ ᱟᱹᱞᱤᱧ ᱢᱟ ᱧᱮᱞ ᱠᱮᱜᱼᱟ ᱮᱱᱮᱡ ᱠᱚᱫᱚ ᱵᱟᱝ ᱦᱩᱭᱩᱜᱼᱟ ᱟᱹᱞᱤᱧ ᱱᱚᱣᱟ ᱦᱟᱨᱮ ᱨᱮ ᱞᱤᱝ ᱠᱟᱜᱼᱟ ᱠᱟᱨᱟᱢ ᱨᱮᱜᱮ ᱫᱚᱱ ᱜᱮᱭᱟ ᱠᱚ᱾ ᱟᱵᱤᱱᱟᱜ ᱜᱷᱟᱰ ᱨᱮ ᱦᱩᱭᱩᱜ ᱜᱮ?
ᱦᱮᱸ ᱫᱚᱱ ᱵᱟᱲᱟ ᱦᱩᱭ ᱠᱟᱱ ᱜᱮᱭᱟ᱾
ᱚ᱾
ᱟᱹᱛᱩ ᱨᱮᱱᱟᱜ ᱯᱚᱨᱚᱵᱽ ᱥᱮ ᱵᱟ ᱱᱤᱡᱮ ᱠᱚᱦᱚᱸ ᱵᱟᱝ ᱞᱟᱦᱟ ᱞᱮᱱᱠᱷᱟᱱ ᱛᱚ ᱵᱟᱝ ᱜᱟᱱᱚᱜᱼᱟ
ᱚᱸ᱾ ᱛᱟᱞᱮ ᱡᱟᱦᱟᱸ ᱞᱟᱠᱟ ᱫᱚᱞ ᱢᱮᱱᱟᱜ ᱛᱟᱯᱮᱭᱟ ᱦᱚᱭᱛᱚ ᱮᱱᱮᱡ ᱨᱮᱱᱟᱜ ᱾
ᱦᱩᱸ ᱫᱚᱞ ᱫᱚ ᱦᱟᱸᱜ ᱚᱱᱠᱟ ᱟᱹᱛᱩ ᱠᱚᱨᱮᱱ ᱜᱮ᱾
ᱚᱸ,
ᱵᱟᱦᱨᱮ ᱥᱮᱫ ᱫᱚ ᱵᱟᱠᱚ ᱵᱟᱝ ᱪᱟᱞᱟᱜ ᱦᱩᱭᱩᱜᱼᱟ ᱚᱱᱟ ᱟᱹᱛᱩ ᱨᱮᱱᱟᱜ ᱯᱚᱨᱚᱵᱽ ᱨᱮᱜᱮ᱾
ᱛᱟᱦᱚᱞᱮ ᱜᱚᱝᱠᱮ ᱟᱵᱤᱱ ᱚᱱᱟ ᱦᱟᱨᱮ ᱫᱚ ᱵᱟᱦᱟ ᱥᱚᱦᱚᱨᱟᱭ ᱠᱚ ᱦᱩᱭᱩᱜ ᱜᱮᱭᱟ ᱥᱮ ᱵᱟᱝ?
ᱦᱮᱸ ᱡᱚᱛᱚ ᱜᱮ ᱦᱩᱭᱩᱜ ᱜᱮᱭᱟ ᱾ ᱱᱚᱜᱼᱚᱭ ᱛᱚ ᱠᱟᱨᱢ ᱥᱮᱴᱮᱨᱚᱜ ᱠᱟᱱᱟ ᱦᱟᱸᱜ᱾
ᱚ᱾ ᱥᱮ ᱟᱹᱵᱤᱱ ᱥᱮᱫ ᱥᱚᱦᱚᱨᱟᱭ ᱫᱚ ᱚᱠᱟ ᱞᱮᱠᱟ ᱠᱚ ᱢᱟᱱᱟᱣ ᱜᱮᱭᱟ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ?
ᱥᱚᱨᱦᱟᱭ ᱢᱟᱱᱟᱭ ᱜᱮ ᱵᱷᱟᱹᱜᱤ ᱜᱮ ᱢᱟᱱᱟᱭ ᱦᱩᱭᱩᱜᱼᱟ ᱡᱚᱛᱚ ᱠᱷᱚᱱ ᱢᱟᱨᱟᱝ ᱯᱚᱨᱚᱵᱽ ᱛᱟᱵᱚᱱ ᱛᱚ ᱾
ᱦᱳᱭ᱾
ᱩᱸᱜ ᱱᱚᱛᱮ ᱫᱚ ᱵᱮᱥᱤᱨ ᱵᱷᱟᱜ ᱦᱮᱸ ᱢᱚᱬᱮ ᱫᱤᱱ ᱨᱮ ᱵᱚᱱ ᱞᱟᱹᱭ ᱠᱟᱜ ᱢᱚᱬᱮ ᱫᱤᱱ ᱨᱮᱫᱚ ᱩᱱᱟᱹᱜ ᱫᱚ ᱵᱟᱠᱚ ᱢᱟᱱᱟᱜᱼᱟ, ᱯᱩᱱᱫᱤᱱ ᱯᱩᱱ ᱫᱤᱱ ᱛᱮᱜᱮ ᱟᱫᱚ ᱢᱤᱫ ᱫᱤᱱ ᱫᱚ ᱮᱢᱱᱤᱜ ᱜᱮ ᱧᱩᱛᱩᱢᱟᱜ
ᱟᱪᱪᱷᱟ᱾
ᱜᱚᱴ ᱵᱚᱸᱜᱟ ᱠᱷᱩᱱᱴᱟᱹᱣ ᱟᱨ ᱡᱟᱞᱮ ᱢᱟ ᱛᱮᱜᱮᱞᱮ ᱯᱟᱨᱚᱢ ᱠᱟᱜᱼᱟᱞᱮ᱾
ᱟᱪᱪᱷ, ᱟᱫᱚ ᱛᱤᱱᱟᱹᱜ ᱫᱤᱱ ᱯᱮ ᱞᱟᱜᱟᱣ ᱜᱮᱭᱟ ᱚᱱᱟᱨᱮ?
ᱮᱸᱜ ᱯᱩᱱᱫᱤᱱ
ᱟᱪᱪᱷᱟ᱾ ᱟᱹᱞᱤᱧ ᱱᱚᱛᱮ ᱦᱚᱸ ᱦᱩᱭᱩᱜ ᱜᱮᱭᱟ, ᱟᱹᱞᱤᱧ ᱱᱚᱛᱮ ᱯᱮ ᱢᱟᱦᱟ ᱠᱚ ᱢᱟᱱᱟᱣᱟ᱾
ᱯᱮ ᱢᱟᱦᱟ?
ᱦᱳᱭ᱾
ᱯᱮ ᱢᱟᱦᱟᱸ ᱫᱚ ᱪᱮᱫ ᱪᱮᱫ?
ᱦᱚᱜᱼᱚᱭ ᱯᱳᱭᱞᱳ ᱫᱤᱱ ᱦᱤᱞᱳᱜ ᱡᱟᱦᱟᱸ ᱵᱚᱸᱜᱟ ᱵᱩᱨᱩ ᱦᱳᱭᱳᱜ ᱠᱟᱱᱟ᱾
ᱦᱩᱸ᱾
ᱚᱱᱟ ᱦᱮᱞᱳ ᱵᱚᱝ ᱵᱚᱸᱜᱟ ᱵᱩᱨᱩ ᱠᱚ ᱥᱟᱹᱛ ᱠᱟᱛᱮᱜ, ᱩᱱ ᱦᱤᱞᱳᱜ ᱢᱟ ᱞᱮᱴᱚ ᱠᱚ ᱤᱥᱤᱱ ᱦᱩᱭᱩᱜᱼᱟ᱾ ᱠᱚ
ᱦᱮᱸ᱾
ᱚᱱᱟ ᱠᱚ ᱡᱚᱢ ᱵᱟᱲᱟ ᱠᱟᱛᱮᱜ ᱰᱟᱹᱦᱤ ᱢᱮᱱᱟᱜ ᱛᱟᱞᱮᱭᱟ ᱰᱟᱹᱦᱤᱨ ᱨᱮ ᱟᱛᱳ ᱨᱮᱱ ᱡᱟᱦᱟᱸ ᱚᱲᱟᱜ ᱠᱚᱨᱮ ᱛᱤᱱᱟᱹᱜ ᱜᱚᱴᱟᱝ ᱰᱟᱝᱨᱤ ᱠᱚ ᱢᱮᱱᱟᱜ ᱠᱚᱜᱮᱭᱟ ᱩᱱᱠᱩ ᱥᱟᱱᱟᱢ ᱰᱟᱝᱨᱤ ᱰᱟᱹᱦᱤ ᱛᱮ ᱤᱫᱤ ᱦᱳᱭᱳᱜᱼᱟ ᱟᱨ ᱚᱸᱰᱮ ᱡᱟᱦᱟᱸᱨᱮ ᱵᱚᱸᱜᱟ ᱵᱩᱨᱩ ᱦᱳᱭᱳᱜᱼᱟ ᱚᱸᱰᱮ ᱢᱤᱫᱴᱮᱱ ᱵᱮᱞᱮ ᱠᱚ ᱫᱚᱦᱚᱭ ᱜᱤᱭᱟ ᱟᱫᱚ ᱰᱟᱹᱝᱨᱤ ᱠᱚ ᱟᱹᱪᱩᱨ ᱠᱚᱣᱟ ᱯᱮ ᱫᱷᱟᱣ ᱠᱚ ᱟᱹᱪᱩᱨ ᱠᱚᱣᱟ ᱚᱱᱟ ᱯᱚᱨᱮ ᱠᱚ ᱟᱲᱟᱜ ᱠᱚᱣᱟ ᱡᱟᱦᱟᱸᱭ ᱰᱟᱹᱝᱨᱤ ᱜᱮ ᱞᱮᱵᱮᱫᱟᱭ ᱦᱮᱸ ᱚᱱᱟ ᱩᱱᱤ ᱡᱟᱦᱟᱸ ᱰᱟᱝᱨᱤ ᱡᱟᱦᱟᱸ ᱚᱲᱟᱜ ᱨᱮ ᱞᱮᱵᱮᱫᱟᱭ ᱚᱱᱟ ᱚᱲᱟᱜ ᱠᱷᱚᱡ ᱢᱟᱱᱮ ᱢᱤᱫ ᱴᱩᱠᱩᱡ ᱦᱟᱺᱰᱤ ᱠᱚ ᱮᱢᱚᱜ ᱜᱤᱭᱟ ᱟ ᱡᱟᱦᱟᱸ ᱵᱟᱝᱦᱚ ᱥᱤᱸᱫᱩᱨ ᱛᱟᱦᱮᱱ ᱜᱤᱭᱟ ᱚᱱᱟᱛᱮ ᱩᱱᱤ ᱰᱟᱹᱝᱨᱤ ᱠᱚ ᱵᱟᱦᱟᱭᱟ ᱥᱟᱶᱛᱮ ᱡᱟᱦᱟᱸ ᱰᱟᱝᱨᱤ ᱜᱩᱯᱤ ᱤᱫᱤ ᱠᱚᱫᱚᱭ ᱚᱱᱟ ᱚᱲᱟᱜ ᱨᱤᱱᱤᱡ ᱡᱟᱦᱟᱸᱭ ᱜᱮ ᱢᱤᱫ ᱦᱚᱲ ᱩᱱᱤ ᱦᱚᱸᱠᱚ ᱵᱟᱦᱟ ᱛᱚᱨᱟᱭ ᱭᱟ ᱚᱱᱟ ᱢᱟ ᱤᱱᱦᱤᱞᱳᱜ ᱥᱮᱥ ᱱᱟ ᱟᱫᱚ ᱧᱤᱫᱟᱹ ᱵᱮᱲᱟ ᱦᱟᱸᱜ ᱡᱟᱜᱟᱣ ᱠᱚᱣᱟ ᱠᱚ ᱚᱝᱠᱟᱜᱮ ᱴᱟᱢᱟᱠ ᱛᱩᱢᱫᱟᱜ ᱟᱛᱮᱜ ᱥᱟᱱᱟᱢ ᱚᱲᱟᱜ ᱴᱷᱮᱜ ᱜᱮ ᱡᱟᱦᱟᱸ ᱠᱚᱨᱮ ᱜᱟᱹᱭ ᱠᱚᱠᱚ ᱛᱚᱞ ᱠᱚᱣᱟ ᱰᱟᱹᱝᱨᱤ ᱠᱚ ᱚᱸᱰᱮ ᱠᱚ ᱡᱟᱜᱟᱣ ᱠᱚᱣᱟ ᱟᱨ ᱫᱚᱥᱟᱨ ᱰᱤᱱ ᱫᱤᱱ ᱫᱚ ᱦᱟᱸᱜ ᱡᱤᱨᱟᱹᱣ ᱦᱩᱭᱩᱜᱼᱟ ᱩᱱᱦᱤᱞᱳᱜ ᱢᱟ ᱪᱮᱜ ᱦᱚ ᱵᱟᱝ ᱦᱳᱭᱳᱜ ᱜᱤᱭᱟ
ᱦᱮᱸ
ᱟᱨ ᱫᱚᱥᱟᱨᱫᱤᱱ ᱫᱚ ᱥᱩᱫᱷᱩ ᱡᱤᱨᱟᱹᱣ ᱦᱳᱭᱱᱟ ᱥᱟᱨᱟ ᱴᱟ ᱫᱤᱱ ᱟᱨ ᱫᱚᱥᱟᱨ ᱫᱤᱱ ᱡᱟᱦᱟᱸ ᱯᱮ ᱢᱟᱦᱟ ᱦᱤᱞᱳᱜ ᱧᱩᱨᱚᱜ ᱠᱟᱱᱟ ᱢᱩᱪᱟᱹᱫ ᱢᱟᱦᱟᱸ
ᱦᱩᱸ
ᱚᱱᱟ ᱦᱤᱞᱳᱜ ᱫᱚ ᱚᱝᱠᱟ ᱰᱟᱹᱦᱤ ᱨᱮᱜᱮ ᱟᱫᱚ ᱠᱷᱩᱱᱴᱟᱹᱣ ᱦᱳᱭᱳᱜᱼᱟ ᱰᱟᱝᱨᱤ ᱚᱱᱟ ᱛᱮ ᱯᱮ ᱢᱟᱦᱞᱮ ᱢᱟᱱᱟᱣ ᱜᱤᱭᱟ ᱟᱞᱮ ᱥᱮᱜ
ᱟᱫᱚ ᱠᱚ ᱢᱮᱱᱟ ᱠᱷᱩᱱᱴᱟᱹᱣ
ᱦᱳᱭ
ᱱᱚᱛᱮ ᱫᱚ ᱯᱚᱛᱷᱚᱢ ᱫᱤᱱ ᱫᱚ ᱡᱟᱦᱟᱸ ᱚᱱᱟ ᱜᱚᱴ ᱯᱩᱡᱟᱹ ᱠᱚ ᱢᱮᱛᱟᱜ ᱠᱟᱱ
ᱦᱳᱭ ᱦᱳᱭ
ᱦᱩᱸ ᱜᱚᱴ ᱯᱩᱡᱟᱹ ᱛᱟᱯᱚᱨᱮ ᱜᱟᱹᱭ ᱚᱱᱟ ᱡᱟᱦᱟᱸ ᱠᱩ ᱜᱟᱹᱭ ᱠᱚ ᱡᱟᱜᱟᱣ ᱠᱚᱣᱟ ᱚᱱᱟ ᱥᱮᱞᱮᱫᱟ ᱠᱚ ᱵᱚᱸᱜᱟ ᱵᱩᱨᱩᱜ ᱟᱭ ᱟᱢᱱᱮ ᱚᱲᱟᱜ ᱨᱮ ᱡᱤᱞ ᱦᱟᱹᱠᱩ ᱯᱤᱴᱷᱟᱹ ᱛᱟᱯᱚᱨᱮᱨ ᱫᱤᱱ ᱠᱷᱩᱱᱴᱟᱹᱣ ᱚᱠᱟ ᱚᱠᱟ ᱡᱟᱣ ᱟᱢᱱᱮ ᱟᱹᱛᱩ ᱠᱚᱨᱮ ᱫᱚ ᱵᱟᱨ ᱫᱤᱱ ᱦᱚᱸ ᱠᱷᱩᱱᱴᱟᱹᱣ ᱜᱤᱭᱟ
ᱚ ᱟᱪᱪᱷᱟ ᱥᱮ ᱜᱚᱢᱠᱮ ᱟᱵᱤᱱ ᱚᱱᱟ ᱫᱷᱟᱨᱮ ᱱᱚᱜᱼᱚᱭ ᱡᱟᱦᱟᱸ ᱛᱤᱨᱤᱥᱮ ᱡᱩᱱ ᱦᱩᱞ ᱢᱟᱦᱟ᱾ ᱢᱟᱱᱟᱣ ᱜᱮᱭᱟᱵᱤᱱ ᱥᱮ ᱵᱟᱝ?
ᱦᱮᱸ ᱢᱟᱱᱟᱣ ᱦᱩᱭᱮᱱ ᱜᱮᱭᱟ᱾
ᱚᱻ ᱟᱪᱪᱷᱟ ᱜᱚᱝᱠᱮ ᱟᱹᱰᱤ ᱜᱚᱴᱟᱝ ᱡᱟᱭᱜᱟ ᱨᱮ ᱧᱮᱞᱚᱜ ᱠᱟᱱ ᱦᱩᱞ ᱢᱟᱦᱟ ᱤᱫᱤ ᱠᱟᱛᱮᱫ ᱡᱟᱦᱟᱸ ᱠᱚᱨᱮ ᱯᱨᱳᱜᱨᱟᱢ ᱦᱩᱭᱩᱜ ᱠᱟᱱᱟ᱾ ᱠᱟᱱᱟ ᱱᱚᱣᱟ ᱫᱚ ᱴᱷᱤᱠ ᱦᱩᱭᱩᱜ ᱠᱟᱱᱟ ᱥᱮ ᱵᱟᱝ ᱴᱷᱤᱠ ᱠᱟᱹᱴᱤᱡ ᱵᱤᱱ ᱞᱟᱹᱭ ᱵᱟᱲᱟᱭ ᱦᱚᱪᱚ ᱠᱤᱞᱤᱧᱟ᱾
ᱴᱷᱤᱠ ᱵᱷᱩᱞ ᱫᱚ᱾ ᱢᱟᱱᱮ ᱴᱷᱤᱠ ᱫᱚ ᱵᱟᱝ ᱴᱷᱤᱠᱚᱜ ᱠᱟᱱ ᱜᱮᱭᱟ ᱪᱮᱫᱟᱜ ᱥᱮ ᱮᱱᱞᱚᱜ ᱫᱚ ᱟᱵᱚ᱾ ᱚᱱᱮ ᱠᱟᱹᱴᱤᱡ ᱟᱹᱰᱤ ᱫᱩᱠ ᱨᱮᱱᱟᱜ ᱫᱤᱱ ᱛᱟᱦᱮᱸ ᱠᱟᱱ ᱛᱟᱵᱚᱱᱟ ᱤᱱᱟᱹ ᱫᱤᱱ ᱫᱚ᱾ ᱟᱵᱚᱨᱮᱱ ᱵᱤᱨ ᱵᱟᱱᱴᱟ ᱦᱮᱸ ᱮᱢᱚᱱ ᱵᱤᱨ ᱵᱟᱱᱴᱟ ᱠᱚ ᱵᱚᱸᱜᱟ ᱛᱟᱞ ᱞᱮᱱᱟ ᱥᱮ᱾
ᱚᱻ
ᱟᱸᱻ
ᱤᱧ ᱢᱮᱱᱟ ᱱᱚᱣᱟ ᱫᱚ ᱵᱟᱝ ᱴᱷᱤᱠ ᱜᱮ ᱦᱩᱭᱩᱜ ᱠᱟᱱᱟ᱾ᱪᱮᱫᱟᱜ ᱥᱮ ᱛᱮᱦᱮᱧ ᱡᱩᱫᱤ ᱱᱚᱜᱼᱚ ᱱᱚᱝᱠᱟ ᱜᱮᱠᱚ ᱠᱚᱨᱟᱣ ᱤᱫᱤᱭᱟ ᱡᱟᱦᱟᱸ ᱠᱚᱨᱮ ᱦᱩᱭᱩᱜ᱾ ᱠᱟᱱ ᱜᱮᱭᱟ, ᱟᱞᱮ ᱱᱚᱣᱟ ᱠᱚᱨᱮ ᱢᱟ ᱵᱟᱝ ᱦᱩᱭᱩᱜ ᱜᱮᱭᱟ‌᱾ ᱡᱟᱦᱟᱸ ᱠᱚᱨᱮ ᱦᱩᱭᱩᱜ ᱠᱟᱱᱟ ᱛᱮᱦᱤᱧ, ᱚᱱᱟ ᱠᱚᱨᱮ ᱡᱩᱫᱤ ᱱᱚᱝᱠᱟ ᱜᱮᱠᱚ ᱠᱚᱨᱟᱣ ᱤᱫᱤᱭᱟ᱾ ᱦᱚᱭᱛᱚ ᱩᱱᱠᱩ ᱧᱮᱞ ᱡᱟᱦᱟᱸ ᱦᱩᱰᱤᱧ ᱢᱟᱹᱭ ᱵᱟᱹᱵᱩ ᱛᱟᱠᱚ ᱠᱚ ᱦᱤᱡᱩᱜ ᱠᱟᱱ, ᱩᱱᱠᱩ ᱦᱚᱸ ᱚᱱᱟ ᱧᱮᱞ ᱛᱮᱠᱚ ᱥᱮᱬᱟ ᱫᱚᱦᱚ ᱠᱟᱜᱼᱟ ᱥᱮ᱾ ᱻ
ᱦᱮᱸ
ᱟᱫᱚ ᱩᱱᱠᱩ ᱠᱚ ᱢᱮᱱᱟ ᱵᱟᱝ ᱵᱟᱵᱟ ᱛᱟᱠᱚᱣᱟᱜ ᱟᱢᱚᱞ ᱨᱮ ᱱᱚᱝᱠᱟ ᱜᱮᱠᱚ ᱠᱚᱨᱟᱣ ᱟᱹᱜᱩ ᱞᱮᱜᱼᱟ᱾ ᱦᱩᱞ ᱢᱟᱦᱟ ᱠᱚᱨᱮ ᱯᱨᱳᱜᱨᱟᱢ ᱠᱚ ᱜᱟᱱᱚᱜ ᱜᱮᱭᱟ᱾ ᱦᱮᱸᱥᱮ ᱵᱟᱝ?
ᱦᱮᱸ
ᱱᱟᱜ ᱠᱷᱟᱱ ᱯᱚᱨᱮᱛᱮ ᱟᱵᱚᱱᱟᱜ ᱜᱮ ᱟᱨᱦᱚᱸ ᱱᱚᱝᱠᱟ ᱥᱚᱢᱚᱥᱥᱟ ᱨᱮ ᱧᱩᱨᱩᱜ ᱛᱟᱵᱚᱱᱟ᱾ ᱦᱤᱲᱤᱧ ᱪᱟᱵᱟᱜ ᱛᱟᱵᱚᱱᱟ ᱥᱟᱱᱟᱢᱟᱜ ᱠᱚ᱾
ᱦᱮᱸ ᱞᱟᱦᱟ ᱫᱚ ᱦᱩᱭᱩᱜ ᱠᱟᱱ ᱛᱟᱦᱮᱸ ᱜᱮᱭᱟ ᱦᱩᱭᱦᱚᱸ᱾
ᱦᱮᱸ ᱞᱟᱹᱭ ᱵᱤᱱ?
ᱞᱟᱦᱟ ᱫᱚ ᱱᱚᱛᱮ ᱦᱚᱸ ᱦᱩᱭᱩᱜ ᱠᱟᱱ ᱛᱟᱦᱮᱸᱱ ᱜᱮᱭᱟ ᱚᱱᱠᱟ ᱠᱚᱢᱯᱤᱴᱤᱥᱮᱱ ᱡᱟᱛᱨᱟ᱾ ᱠᱚ ᱯᱨᱳᱜᱨᱟᱢ ᱠᱚ ᱟᱫᱚ ᱱᱮᱛᱟᱨ ᱫᱚᱠᱚ ᱵᱚᱱᱫᱚ ᱟᱠᱟᱫᱟ᱾ ᱚᱱᱮ ᱚᱱᱠᱟ ᱵᱩᱡ ᱵᱟᱲᱟᱭ ᱫᱟᱠᱚ ᱟᱵᱚᱨᱮᱱ ᱵᱟᱵᱟ ᱛᱟᱠᱚ ᱦᱚᱸ᱾ ᱛᱟᱦᱚᱞᱮ‌ ᱠᱚ ᱜᱤᱫᱟᱹᱨ ᱵᱤᱫᱟᱹᱨ ᱠᱚ ᱟᱵᱚᱱ ᱧᱮᱞᱛᱮ ᱱᱚᱝᱠᱟ ᱠᱚ ᱥᱮᱬᱟ ᱤᱫᱤᱭᱟ᱾ ᱩᱱᱠᱩ ᱦᱚᱸᱛᱚ ᱱᱚᱣᱟ ᱰᱟᱦᱟᱨ ᱛᱮ ᱠᱚ ᱛᱟᱲᱟᱢᱟ᱾ ᱚᱱᱟᱛᱮ ᱠᱟᱹᱴᱤᱡ ᱠᱚ ᱵᱚᱱᱫᱚ ᱵᱟᱲᱟ ᱠᱟᱫᱟ ᱱᱚᱛᱮ ᱫᱚ ᱦᱟᱜ᱾
ᱦᱟᱜ ᱚ ᱠᱚᱨᱟᱣ ᱢᱟ ᱜᱟᱱᱚᱜ ᱜᱮᱭᱟ ᱢᱮᱱᱠᱷᱟᱱ ᱚᱱᱟ ᱫᱤᱱ ᱵᱟᱫ ᱠᱟᱛᱮᱫ ᱮᱴᱟᱜ ᱫᱤᱱ ᱡᱟᱦᱱᱟᱜ ᱠᱷᱮᱞᱳᱰ ᱠᱚ᱾ ᱠᱷᱩᱞᱟᱹᱣ ᱠᱟᱛᱮᱫ ᱦᱮᱸ ᱥᱮ ᱵᱟᱝ᱾
ᱦᱮᱸ
ᱱᱮᱛᱟᱨ ᱢᱟ ᱵᱮᱥᱤᱨ ᱵᱷᱟᱜᱽ ᱡᱟᱭᱜᱟ ᱨᱤᱧ ᱧᱮᱞ ᱠᱟᱱᱟ᱾ ᱠᱷᱮᱞᱳᱰ ᱥᱟᱶ ᱥᱟᱶ ᱛᱮᱫᱚ ᱦᱟᱜ ᱯᱨᱳᱜᱨᱟᱢ ᱠᱚ
ᱦᱮᱸ
ᱮᱱᱮᱡ ᱥᱮᱨᱮᱧ ᱢᱟ ᱫᱚᱨᱠᱟᱨ ᱠᱟᱱ ᱜᱮᱭᱟ ᱟᱵᱚᱱᱟᱜ ᱥᱟᱶᱛᱟ ᱨᱮᱦᱚᱸ᱾ ᱟᱫᱚ ᱮᱱᱠᱷᱟᱱ ᱛᱨᱤᱥᱥᱮ ᱡᱩᱱ ᱦᱩᱞ ᱢᱟᱦᱟ ᱤᱫᱤ ᱠᱟᱛᱮᱫ ᱢᱟ ᱚᱱᱟ ᱧᱤᱫᱟᱹ ᱫᱚ ᱯᱨᱳᱜᱨᱟᱢ ᱫᱚ ᱵᱟᱝ ᱫᱚᱦᱚ ᱜᱮ ᱫᱚᱨᱠᱟᱨ ᱟᱹᱞᱤᱧ ᱞᱤᱧ ᱢᱮᱱᱟ᱾
ᱟᱵᱚ ᱡᱟᱦᱟᱸ ᱞᱟᱜᱽᱲᱮ ᱫᱚᱝ ᱚᱱᱟ ᱠᱚᱦᱚᱸ ᱴᱷᱤᱠ ᱜᱮᱭᱟ ᱯᱟᱛᱟ ᱠᱚ᱾
ᱟᱪᱪᱷᱟ ᱟᱹᱵᱤᱱ ᱚᱱᱟ ᱡᱟᱦᱟᱸ ᱵᱟᱦᱟ ᱥᱚᱦᱨᱟᱭ ᱠᱚ ᱦᱩᱭ ᱵᱟᱲᱟᱜ ᱜᱮᱭᱟ ᱟᱫᱚ ᱠᱚ ᱢᱟᱹᱭᱤᱠ ᱵᱟᱲᱟᱭ ᱜᱮᱭᱟ ᱥᱮ᱾ ᱚᱠᱟ ᱞᱮᱠᱟ?
ᱢᱟᱭᱤᱠ ᱫᱚ ᱵᱟᱝ ᱛᱩᱢᱫᱟᱜ ᱴᱟᱢᱟᱠ ᱛᱮᱜᱮ᱾
ᱦᱮᱸ ᱵᱟᱦᱟ ᱫᱚ ᱟᱹᱰᱤ ᱜᱚᱴᱟᱝ ᱡᱟᱭᱜᱟ ᱨᱮᱜᱮ ᱧᱮᱞᱚᱜ ᱠᱟᱱᱟ ᱱᱮᱛᱟᱨ ᱢᱟ᱾ ᱱᱚᱜᱚᱭ ᱵᱟᱦᱟ ᱵᱚᱝᱜᱟ ᱦᱩᱭ ᱯᱚᱨᱮ ᱡᱟᱦᱟ ᱫᱚ ᱵᱟᱥᱠᱮ ᱢᱟᱦᱟ ᱵᱚᱱ ᱢᱟᱱᱟᱣ ᱜᱮᱭᱟ᱾ ᱟᱹᱰᱤ ᱜᱚᱴᱟᱝ ᱡᱟᱭᱜᱟ ᱧᱮᱞᱮᱜᱼᱟ ᱢᱟᱭᱤᱠ ᱟᱫᱚ ᱦᱟᱱᱮᱴᱟᱢᱟᱠ ᱛᱩᱢᱫᱟᱜ ᱢᱟ ᱚᱠᱟ ᱥᱟᱭᱤᱴ ᱨᱮ ᱪᱚ ᱠᱚ ᱫᱚᱦᱚ ᱜᱤᱰᱤ ᱠᱟᱜ
ᱦᱮᱸ
ᱟᱹᱞᱤᱧ ᱱᱚᱛᱮ ᱦᱚᱸ ᱴᱟᱢᱟᱠ ᱛᱩᱢᱫᱟᱜ ᱨᱮ ᱠᱚ ᱢᱟᱱᱟᱣ ᱜᱮᱭᱟ, ᱢᱟᱭᱤᱠ ᱢᱟ ᱮᱠᱵᱟᱨᱮ ᱵᱟᱝ ᱜᱮᱭᱟ᱾
ᱦᱮᱸ ᱵᱟᱯᱞᱟ ᱚᱲᱟᱜ ᱨᱮᱢᱟ ᱮᱠᱫᱚᱢ ᱠᱚ ᱵᱚᱱᱫᱚ ᱪᱟᱵᱟ ᱠᱮᱫᱟ ᱤᱭᱟᱹ ᱴᱟᱢᱟᱠ ᱛᱩᱢᱫᱟᱹᱜ ᱚᱠᱚᱭ ᱵᱟᱠᱚ ᱜᱚᱜ ᱞᱟᱹᱜᱤᱫᱚᱜ ᱠᱟᱱᱟ ᱟᱨ ᱮᱱᱮᱡ ᱦᱚᱸ ᱱᱚᱝᱠᱟ ᱢᱟᱠᱚ ᱮᱱᱮᱡ ᱞᱟᱹᱜᱤᱫᱚᱜ ᱠᱟᱱᱟ ᱮᱠᱫᱚᱢ ᱱᱮᱛᱟᱨ ᱢᱟ᱾
ᱟᱫᱚ ᱦᱚᱸᱜᱼᱚᱭ ᱱᱚᱝᱠᱟ ᱡᱩᱫᱤ ᱟᱵᱚ ᱢᱟᱭᱤᱠ ᱠᱚᱨᱮ ᱜᱮ ᱱᱚᱝᱠᱟ ᱜᱚᱴᱟ ᱡᱟᱭᱜᱟ ᱜᱮ ᱡᱟᱦᱟᱱᱟᱜ ᱜᱮᱵᱚᱱ ᱢᱟᱹᱭᱤᱠ ᱢᱟ ᱟᱫᱚ ᱴᱟᱢᱟᱠ ᱛᱩᱢᱫᱟᱹᱜ ᱨᱩ ᱜᱮᱵᱚᱱ ᱦᱤᱲᱤᱧ ᱪᱟᱵᱟᱭᱟ ᱦᱟᱸᱜ᱾
ᱦᱮᱸ
ᱟᱫᱚ ᱦᱚᱸᱜᱼᱚᱭ ᱡᱟᱦᱟᱸ ᱢᱟᱹᱭ ᱵᱟᱹᱵᱩ ᱛᱟᱠᱚ ᱠᱚ ᱡᱩᱭᱟᱹᱱᱚᱜ ᱠᱟᱱᱟ᱾ ᱩᱱᱠᱩ ᱢᱟ ᱞᱟᱦᱟ ᱥᱮᱫ ᱜᱮ ᱵᱟᱠᱚ ᱪᱟᱜᱼᱟ ᱞᱟᱹᱭᱟ ᱠᱚ ᱤᱧ ᱢᱟ ᱨᱩ ᱜᱮ ᱵᱟᱹᱧ ᱵᱟᱰᱟᱭᱟ᱾ ᱪᱮᱫ ᱤᱧ ᱨᱩᱭᱟ?
ᱦᱮᱸ
ᱦᱮᱸ ᱥᱮ ᱵᱟᱝ ᱟᱨ ᱢᱟᱹᱭ ᱛᱟᱠᱚ ᱦᱚᱸ ᱱᱚᱝᱠᱟ ᱜᱮ ᱡᱩᱫᱤ ᱢᱟᱭᱤᱠ ᱠᱚᱨᱮ ᱠᱚ ᱮᱱᱮᱡ ᱵᱟᱲᱟᱭ ᱨᱮᱦᱚᱸ ᱟᱫᱚ ᱩᱱᱠᱩ ᱥᱮᱨᱮᱧ ᱠᱚᱫᱚ ᱚᱠᱟ ᱠᱷᱚᱡ ᱠᱚ ᱥᱮᱬᱟ ᱡᱚᱝᱚᱜᱼᱟ ᱦᱮᱸ ᱥᱮ
ᱦᱮᱸ
ᱜᱚᱝᱠᱮ ᱴᱟᱭᱤᱢ ᱢᱟ ᱦᱩᱭ ᱦᱮᱡ ᱟᱠᱟᱱᱟ ᱱᱟᱜ ᱠᱷᱟᱱ ᱫᱚᱦᱚᱲᱟ ᱛᱮ ᱟᱨᱚ ᱯᱚᱨᱮ ᱞᱟᱝ ᱨᱚᱯᱚᱲᱟ᱾
ᱦᱮᱸᱛᱚ
ᱴᱷᱤᱠ ᱜᱮᱭᱟ ᱛᱚ᱾
ᱦᱮᱸ ᱛᱚ ᱢᱟ ᱡᱚᱦᱟᱨ